ᱦᱳᱭ ᱦᱳᱭ
ᱜᱚᱝᱠᱮ ᱛᱚᱵᱮ ᱱᱟᱹᱯᱟᱹᱭ ᱵᱟᱲᱟ ᱜᱮ?
ᱮᱠᱫᱚᱢ ᱜᱚᱝᱠᱮ ᱱᱟᱹᱯᱟᱹᱭ ᱵᱟᱲᱟ ᱜᱮ ᱪᱟᱸᱫᱳ ᱵᱚᱸᱜᱟ ᱫᱟᱭᱟ ᱫᱩᱞᱟᱹᱲ ᱛᱮ ᱟᱹᱰᱤ ᱱᱟᱹᱯᱟᱹᱭ ᱜᱮ ᱢᱮᱱᱟᱜ ᱟᱠᱟᱫ ᱵᱚᱱᱟ᱾
ᱟᱪᱪᱷᱟ ᱱᱟᱯᱟᱹᱭ ᱜᱮᱵᱚᱱ ᱛᱟᱦᱮᱱ ᱢᱟ ᱜᱚᱝᱠᱮ ᱱᱟᱹᱯᱟᱹᱭ ᱜᱮᱥᱮ ᱵᱟᱹᱱᱩᱼᱼᱼ ᱠᱷᱚᱡᱚᱜᱼᱟ ᱦᱩᱸᱻ ᱾ ᱮᱱᱮ ᱠᱷᱟᱱ ᱜᱚᱝᱠᱮ ᱟᱵᱮᱱ ᱫᱚ ᱦᱟᱸᱜ ᱵᱮᱱ ᱵᱟᱹᱥᱭᱟᱹᱢ ᱠᱟᱱᱟ ᱥᱮ ᱟᱹᱣᱨᱤ?
ᱦᱳᱭ ᱦᱳᱭ ᱜᱚᱝᱠᱮ ᱢᱤᱫ ᱱᱚᱬᱮ ᱢᱟᱲᱟᱝ ᱜᱮᱞᱤᱧ ᱵᱟᱹᱥᱭᱟᱹᱢ ᱜᱚᱫ ᱮᱱᱟ᱾
ᱦᱩᱸ ᱦᱩᱸ ᱦᱩᱸ ᱾
ᱦᱳᱭ ᱟᱨ ᱟᱹᱵᱤᱱ ᱜᱮ ᱜᱚᱝᱠᱮ ᱵᱤᱱ ᱵᱟᱹᱥᱭᱟᱹᱢ ᱠᱟᱱᱟ ᱥᱮ ᱟᱹᱣᱨᱤ?
ᱦᱮᱸ ᱜᱚᱝᱠᱮ ᱟᱹᱞᱤᱧ ᱦᱚᱸ ᱦᱟᱸᱜ ᱞᱤᱧ ᱵᱟᱹᱥᱭᱟᱹᱢ ᱟᱠᱟᱱ ᱜᱮᱭᱟ ᱥᱮ ᱟᱹᱞᱤᱧ ᱦᱚᱸ ᱵᱟᱹᱥᱭᱟᱹᱢ ᱫᱚ ᱵᱟᱝ ᱦᱟᱸᱜ ᱡᱚᱢ ᱞᱮᱠᱷᱟᱱ ᱦᱟᱸᱜ ᱞᱤᱧ ᱛᱟᱦᱮᱱᱟ ᱩᱱᱟᱹᱜ ᱵᱮᱲᱟ ᱢᱟ ᱵᱮᱲᱟ ᱦᱚᱸᱛᱚ ᱵᱮᱲᱟᱭᱮᱱ ᱜᱮᱭᱟ ᱥᱮ᱾ ᱦᱮᱸ᱾ ᱥᱤᱧ ᱪᱟᱸᱫᱳ ᱦᱚᱸᱭ ᱦᱟᱹᱥᱩᱨᱚᱜᱼᱟ ᱾ᱟᱨ ᱠᱟᱹᱴᱤᱡ ᱠᱷᱟᱱ ᱜᱮ ᱦᱟᱸᱜ ᱚᱠᱛᱚ ᱢᱟ ᱦᱟᱸᱜ ᱪᱟᱵᱟ ᱤᱫᱤᱜᱼᱟ᱾ ᱦᱮᱸ ᱟᱪᱪᱷᱟ ᱜᱚᱝᱠᱮ ᱡᱚᱠᱷᱚᱱ ᱚᱠᱛᱚ ᱨᱮᱱᱟᱜ ᱠᱟᱛᱷᱟ ᱨᱟᱠᱟᱵ ᱱᱟ ᱛᱟᱦᱚᱞᱮ᱾ ᱚᱠᱛᱚ ᱤᱫᱤ ᱠᱟᱛᱮᱜ ᱢᱤᱫ ᱵᱟᱨ ᱠᱟᱹᱴᱤᱡ ᱜᱟᱯᱟᱞᱢᱟᱨᱟᱣ ᱞᱟᱝ ᱞᱟᱹᱭ ᱞᱮᱠᱷᱟᱱ ᱚᱠᱟ ᱞᱮᱠᱟᱜ-ᱟ?
ᱦᱮᱸ ᱜᱚᱢᱠᱮ ᱚᱱᱟ ᱢᱟ ᱟᱹᱰᱤ ᱱᱟᱯᱟᱭ ᱠᱟᱛᱷᱟ ᱠᱟᱱᱟ ᱚᱠᱛᱚ ᱤᱫᱤ ᱠᱟᱛᱮᱜ ᱜᱟᱯᱟᱞ ᱢᱟᱨᱟᱣ ᱨᱮ
ᱦᱮᱸ ᱡᱮᱢᱚᱱ ᱪᱮᱫᱠᱟ ᱦᱟᱸᱜ ᱜᱟᱯᱟᱞ ᱢᱟᱨᱟᱣ ᱫᱚ ᱦᱟᱸᱜ ᱠᱟᱹᱴᱤᱡ ᱞᱤᱧ ᱞᱟᱹᱭ ᱧᱚᱜ ᱮᱫᱟ ᱦᱮᱸ᱾ ᱚᱠᱛᱚ ᱫᱚ ᱮᱢᱚᱱ ᱢᱤᱫᱴᱮᱱ ᱡᱤᱱᱤᱥ ᱠᱟᱱᱟ ᱥᱮ ᱜᱚᱝᱠᱮ ᱦᱮᱸ᱾
ᱦᱳᱭ᱾
ᱚᱠᱛᱚ ᱫᱚ ᱯᱟᱨᱚᱢ ᱪᱟᱞᱟᱜᱼᱟ, ᱢᱮᱱᱠᱷᱟᱱ ᱨᱩᱣᱟᱹᱲ ᱫᱚ ᱵᱟᱝ ᱨᱩᱣᱟᱹᱲᱚᱜᱼᱟ᱾
ᱦᱳᱭ ᱦᱳᱭ᱾
ᱢᱮᱱᱠᱷᱟᱱ ᱪᱤᱠᱟᱹ ᱞᱮᱠᱟᱛᱮ ᱜᱚᱝᱠᱮ ᱢᱮᱱᱠᱷᱟᱱ ᱵᱮᱱ ᱧᱮᱞ ᱠᱟᱜ-ᱟ, ᱱᱚᱜ-ᱚᱭ ᱦᱚᱭ ᱫᱟᱜ᱾ ᱠᱚᱫᱚ ᱢᱤᱫ ᱫᱷᱟᱣ ᱪᱟᱞᱟᱜ ᱨᱮᱦᱚᱸ ᱧᱮᱞ ᱱᱟᱵᱮᱱ ᱟᱨᱚ ᱨᱩᱣᱟᱹᱲ ᱦᱤᱡᱩᱜᱼᱟ᱾ ᱦᱩᱸ ᱢᱮᱱᱠᱷᱟᱱ ᱟᱵᱚᱣᱟᱜ ᱡᱟᱦᱟᱸ ᱚᱠᱛᱚ, ᱚᱠᱛᱚ ᱫᱚ᱾ ᱡᱮᱢᱚᱱ ᱢᱤᱫᱴᱮᱱ ᱡᱤᱱᱤᱥ ᱠᱟᱱᱟ ᱜᱚᱝᱠᱮ ᱢᱤᱫ ᱫᱷᱟᱣ ᱡᱩᱫᱤ ᱯᱟᱨᱚᱢᱚᱜ ᱠᱟᱱᱟ ᱥᱮ ᱟᱫᱚ ᱨᱩ ᱛᱟᱭᱚᱢ ᱥᱮᱫ ᱫᱚ ᱦᱟᱸᱜ ᱠᱷᱟᱱ ᱵᱟᱝ ᱨᱩᱣᱟᱹᱲᱟ᱾
ᱟᱫᱚ ᱜᱚᱝᱠᱮ ᱱᱚᱶᱟ ᱢᱟ ᱥᱤᱨᱡᱚᱱᱤᱭᱟᱹ ᱣᱟᱜ ᱥᱤᱨᱡᱚᱱ ᱜᱮ ᱱᱚᱝᱠᱟᱱ ᱜᱮᱛᱟ ᱵᱚᱱ ᱫᱚ᱾
ᱟᱪᱪᱷᱟ ᱜᱚᱝᱠᱮ ᱛᱟᱞᱦᱮ ᱠᱷᱟᱱ ᱫᱚ ᱠᱤ᱾ ᱟᱵᱚ ᱫᱚ ᱥᱟᱵ ᱠᱟᱵᱮᱱ ᱱᱤᱝᱠᱟᱹ ᱫᱚ ᱟᱹᱞᱤᱧ ᱫᱚ ᱦᱟᱸᱜ ᱢᱩᱨᱩᱠᱷ ᱦᱚᱲ ᱛᱚ ᱯᱟᱞᱮᱫ ᱱᱤᱝᱠᱟᱹ ᱦᱚᱸ ᱜᱟᱱᱚᱜ ᱜᱮᱭᱟ ᱱᱮᱛᱟᱨ ᱢᱟ ᱫᱷᱩ ᱦᱮᱸ ᱢᱟᱱᱮ ᱟᱫᱚ ᱯᱟᱭᱫᱟ ᱡᱩᱜᱽ ᱛᱚ ᱜᱚᱝᱠᱮ᱾
ᱦᱳᱭ ᱦᱳᱭ᱾
ᱱᱤᱝᱠᱟᱹᱱᱟᱜ ᱤᱭᱟᱹ ᱠᱚ ᱵᱟᱠᱚ ᱵᱮᱱᱟᱣ ᱠᱟᱫᱼᱟ, ᱟᱵᱚᱨᱮᱱ ᱥᱟᱬᱮᱥᱤᱭᱟᱹ ᱠᱚ᱾ ᱡᱟᱦᱟᱸ ᱛᱮᱫᱚ ᱢᱟᱱᱮ ᱚᱠᱛᱚ ᱯᱟᱨᱚᱢ ᱠᱟᱛᱮᱜ ᱦᱚᱸ ᱦᱟᱸᱜ ᱚᱠᱛᱚ ᱫᱚ ᱨᱩᱣᱟᱹᱲ ᱦᱚᱪᱚ ᱜᱟᱱᱚᱜᱼᱟ᱾
ᱦᱳᱭ ᱜᱚᱝᱠᱮ ᱚᱠᱛᱚ ᱫᱚ ᱢᱟᱱᱮ ᱮᱠᱫᱚᱢ ᱡᱮ᱾ ᱨᱩᱣᱟᱹᱲ ᱫᱚ ᱜᱟᱱᱚᱜ ᱛᱟᱵᱚᱱᱟ ᱜᱟᱱ ᱫᱚ ᱢᱮᱱᱠᱷᱟᱱ ᱡᱟᱦᱟᱸ ᱟᱵᱚᱣᱟᱜ ᱟᱥᱚᱞ ᱚᱠᱛᱚ ᱛᱟᱵᱚᱱ ᱜᱚᱝᱠᱮ ᱡᱟᱦᱟᱸ ᱥᱤᱧᱚᱜ᱾ ᱠᱟᱱ ᱧᱤᱫᱟᱹᱜ ᱠᱟᱱ ᱥᱮ ᱟᱵᱚᱣᱟᱜ ᱩᱢᱮᱨ ᱯᱟᱨᱚᱢ ᱚᱠᱛᱚ ᱚᱱᱟ ᱠᱚᱫᱚ ᱜᱚᱝᱠᱮ ᱚᱱᱟ ᱠᱚᱫᱚ ᱥᱤᱨᱡᱚᱱᱤᱭᱟᱹ ᱣᱟᱜ ᱥᱤᱨᱡᱟᱹᱣ ᱠᱟᱱᱟ ᱚᱱᱟ ᱠᱚᱫᱚ ᱮᱠᱫᱚᱢ ᱚᱦᱚᱵ ᱢᱟᱹᱱᱢᱤ ᱫᱚ ᱚᱦᱚ ᱵᱚᱱ ᱵᱚᱫᱚᱞ ᱫᱟᱲᱮ ᱠᱮᱭᱟ᱾
ᱟᱪᱪᱷᱟ ᱛᱟᱞᱦᱮ ᱠᱷᱟᱱ ᱜᱚᱝᱠᱮ ᱱᱚᱣᱟᱱ ᱟᱵᱮᱱ ᱫᱚ ᱱᱤᱝᱠᱟᱹᱱ ᱠᱟᱛᱷᱟ ᱵᱮᱱ ᱞᱟᱹᱭᱮᱜᱼᱟ, ᱡᱮ ᱚᱱᱮ᱾ ᱰᱟᱴᱟ ᱧᱩᱨᱩ ᱞᱮᱱᱠᱷᱟᱱ ᱰᱟᱴᱟ ᱛᱚ ᱞᱟᱜᱟᱣ ᱜᱟᱱᱚᱜᱼᱟ, ᱢᱮᱱᱠᱷᱟᱱ ᱟᱥᱚᱞ ᱡᱟᱱᱟᱢ ᱰᱟᱴᱟ ᱫᱚ ᱦᱟᱸᱜ ᱟᱫᱚ ᱵᱟᱝ ᱧᱟᱢᱚᱜᱼᱟ᱾
ᱦᱳᱭ ᱦᱳᱭ ᱦᱳᱭ ᱮᱠᱫᱚᱢ ᱮᱠᱫᱚᱢ᱾
ᱟᱪᱪᱷᱟ ᱟᱪᱪᱷᱟ ᱛᱟᱦᱚᱞᱮ ᱜᱚᱝᱠᱮ ᱟᱵᱮᱱ ᱫᱚ᱾ ᱦᱟᱸᱜ ᱵᱮᱱ ᱮᱸ ᱮᱸ ᱪᱟᱥᱵᱟᱥ ᱠᱚᱫᱚ ᱵᱮᱱ ᱫᱷᱩᱨᱟᱹᱣ ᱠᱟᱱ ᱜᱮᱭᱟ ᱛᱚ᱾
ᱮᱠᱫᱚᱢ ᱠᱚᱢ ᱜᱚᱝᱠᱮ ᱾ ᱱᱚᱜ-ᱚᱭ ᱜᱚᱝᱠᱮ ᱮᱱᱛᱷᱚ ᱦᱚᱸ ᱢᱟᱱᱮ ᱴᱟᱠᱴᱟᱨ ᱞᱟᱜᱟ ᱨᱟᱠᱟᱵ ᱠᱟᱛᱮᱜ ᱜᱮ, ᱱᱚᱜ-ᱚᱭ ᱟᱵᱤᱱ ᱥᱟᱞᱟᱜ ᱠᱟᱹᱴᱤᱡ ᱜᱟᱯᱟᱞ ᱢᱟᱨᱟᱣ ᱞᱤᱧ ᱫᱩᱲᱩᱵ ᱠᱟᱱᱟ᱾
ᱟᱪᱪᱷᱟ, ᱟᱪᱪᱷᱟ ᱜᱚᱝᱠᱮ ᱟᱯᱮᱭᱟᱜ ᱫᱚ ᱛᱤᱱᱟᱹᱜ ᱜᱟᱱ ᱴᱟᱠᱴᱟᱨ ᱢᱮᱱᱟᱜ-ᱟ?
ᱜᱚᱝᱠᱮ ᱢᱮᱱᱟᱜ ᱠᱟᱫᱟᱢ ᱮᱸ ᱯᱮᱭᱟ ᱴᱟᱠᱴᱟᱨ ᱢᱮᱱᱟᱜᱼᱟ, ᱵᱚᱲᱚ ᱣᱟᱜ᱾ ᱟᱨᱚ ᱢᱤᱫᱴᱟᱝ ᱦᱩᱰᱤᱝᱟᱜ ᱢᱮᱱᱟᱜᱼᱟ᱾
ᱚ ᱜᱚᱝᱠᱮ, ᱟᱹᱞᱤᱧ ᱦᱚᱸ ᱜᱚᱝᱠᱮ ᱚᱱᱠᱟ ᱜᱮ ᱟᱹᱞᱤᱧ ᱢᱟ᱾ ᱱᱚᱜ-ᱚᱭ ᱱᱤᱛᱚᱜ ᱦᱟᱸᱜ ᱟᱹᱞᱤᱧ ᱫᱚ ᱤᱭᱟᱹ ᱤᱭᱟᱹ ᱨᱮᱱ ᱰᱟᱭᱵᱷᱟᱨ ᱠᱟᱱᱟᱞᱤᱧ ᱥᱮ᱾ ᱚᱱᱮ ᱦᱟᱸᱜ ᱟᱹᱞᱤᱧ ᱫᱚ ᱦᱮᱞᱤᱠᱚᱴᱟᱨ ᱦᱟᱸᱜ ᱞᱤᱧ ᱪᱟᱞᱟᱣᱟ ᱦᱮᱸ ᱥᱮ ᱾ ᱟᱫᱚ ᱟᱞᱮᱭᱟᱜ ᱦᱟᱸᱜ ᱱᱚᱜ ᱚᱱᱰᱮ ᱢᱟᱱᱮ ᱜᱚᱴᱟ ᱢᱟᱱᱮ ᱛᱤᱱᱟᱹᱜ ᱜᱟᱱ ᱦᱟᱸᱜ ᱧᱮᱞ ᱠᱮᱜ ᱟᱞᱤᱧ ᱢᱚᱬᱮ ᱜᱮᱞ ᱢᱚᱬᱮ ᱜᱚᱴᱟᱝ ᱦᱟᱸᱜ ᱟᱹᱞᱤᱧᱟᱜ ᱡᱟᱦᱟᱸ ᱟᱥᱚᱞ ᱦᱮᱞᱤᱠᱟᱯᱴᱟᱨ ᱫᱚ ᱢᱮᱱᱟᱜ ᱟᱠᱟᱜᱼᱟ ᱾ ᱟᱫᱚ ᱚᱱᱟᱜᱮ ᱚᱱᱟ ᱠᱚ ᱢᱩᱫᱽ ᱨᱮᱜᱮ ᱦᱟᱸᱜ ᱩᱱᱟᱹᱜ ᱜᱟᱱ ᱦᱤᱞᱤᱠᱟᱯᱴᱟᱨ ᱪᱟᱞᱟᱣ ᱞᱟᱹᱜᱤᱜ ᱦᱚᱲ ᱠᱚᱦᱚᱸ ᱧᱟᱢ ᱛᱚ ᱴᱷᱮᱱ ᱫᱚᱨᱠᱟᱨ ᱠᱟᱱᱟ ᱥᱮ ᱾
ᱦᱳᱭ ᱦᱳᱭ᱾
ᱛᱟᱦᱚᱸᱞᱮ ᱠᱷᱟᱱ ᱟᱫᱚ ᱢᱤᱫᱴᱮᱱ ᱫᱚ ᱦᱟᱸᱜ ᱠᱷᱟᱱ ᱟᱞᱤᱧ ᱜᱤᱞᱤᱧ ᱪᱟᱞᱟᱣ ᱵᱟᱲᱟ ᱭᱟ ᱾
ᱦᱳᱭ ᱦᱳᱭ ᱜᱚᱝᱠᱮ ᱦᱳᱭ᱾ ᱟᱨ ᱜᱚᱝᱠᱮ ᱛᱟᱦᱟᱞᱮ ᱞᱟᱹᱭ ᱫᱟᱞᱤᱧ ᱡᱮ ᱢᱟᱱᱮ, ᱟᱹᱞᱤᱧ ᱨᱮᱱ ᱠᱟᱹᱴᱤᱡ ᱢᱟᱱᱮ ᱴᱩᱱᱟ ᱦᱟᱹᱠᱩ ᱫᱚᱨᱠᱟᱨᱚᱜ ᱠᱟᱱᱟ ᱜᱚᱝᱠᱮ ᱦᱳᱭᱥᱮ ᱾ ᱥᱚᱢᱩᱫᱽᱫᱨᱚ ᱨᱮᱱ, ᱢᱟᱱᱮ ᱟᱢᱮ ᱠᱟ ᱨᱮ ᱛᱟᱦᱚᱸᱞᱮ ᱞᱤᱧ ᱚᱰᱟᱨᱮᱜ ᱠᱚᱣᱟ ᱟᱹᱵᱤᱱ ᱵᱤᱱ ᱚᱱᱟ ᱟᱹᱜᱩ ᱠᱟᱛᱟ ᱞᱤᱧᱟ ᱦᱮᱞᱤᱠᱟᱯᱴᱟᱨ ᱛᱮ᱾
ᱦᱮᱸ ᱜᱚᱝᱠᱮ ᱤᱫᱤ ᱫᱚᱞᱤᱧ ᱤᱫᱤ ᱠᱟᱛᱟ ᱵᱮᱱᱟ ᱪᱮᱫᱟᱜ ᱵᱟᱝ᱾ ᱦᱮᱸ ᱟᱫᱚ ᱦᱟᱸᱜ ᱠᱷᱟᱱ ᱦᱮᱞᱤᱠᱟᱯᱴᱟᱨ ᱨᱮ ᱠᱟᱹᱴᱤᱡ ᱥᱩᱱᱩᱢ ᱠᱟᱹᱴᱤᱡ ᱫᱩᱞᱟ ᱛᱟᱞᱤᱧ ᱵᱮᱱ᱾ ᱦᱮᱸ ᱡᱟᱜ ᱡᱟᱜᱮ ᱢᱚᱬᱮ ᱡᱟᱜᱮ ᱢᱚᱬᱮ ᱞᱤᱴᱟᱨ ᱜᱟᱱ ᱾ ᱦᱩᱸ ᱦᱩᱸ ᱛᱟᱦᱚᱸᱞᱮ ᱠᱷᱟᱱ ᱦᱚᱸ ᱪᱮᱫᱟᱜ ᱵᱟᱝ ᱾ ᱦᱩᱸ ᱟᱨ ᱪᱟ ᱧᱩ ᱠᱟᱹᱴᱤᱡ ᱮᱢᱟ ᱟᱹᱞᱤᱧ ᱵᱮᱱ ᱦᱟᱸᱜ ᱾
ᱦᱳᱭ ᱦᱳᱭ ᱜᱚᱝᱠᱮ ᱟᱫᱚ, ᱫᱟ ᱧᱩᱫᱚ ᱢᱟᱱᱮ ᱫᱚ ᱢᱟᱱᱮ ᱡᱟᱦᱟᱸ ᱢᱩᱡᱟᱹᱜ-ᱟ ᱡᱟᱦᱟᱸ ᱨᱮᱵᱤᱱ ᱟᱬᱜᱚᱱᱟ ᱟᱨ ᱥᱮ ᱡᱟᱦᱟᱸ ᱨᱮᱵᱮᱱ ᱫᱮᱡᱚᱜ-ᱟ ᱚᱸᱰᱮ ᱜᱮᱵᱮᱱ ᱧᱩᱭᱟ ᱛᱚ ᱜᱚᱝᱠᱮ ᱦᱳᱭ ᱥᱮ ᱾
ᱦᱮᱸ ᱜᱚᱝᱠᱮ ᱟᱫᱚ ᱦᱟᱸᱜ ᱱᱮᱛᱟᱨ ᱫᱚ ᱟᱫᱚ ᱠᱟᱭᱫᱟ ᱡᱩᱜᱽ ᱛᱚ ᱜᱚᱝᱠᱮ ᱟᱫᱚ ᱦᱟᱸᱜ ᱤᱭᱟᱹ ᱨᱮᱦᱚᱸ ᱛᱚᱱᱫᱟ ᱫᱚ ᱜᱟᱱᱚᱜ ᱠᱟᱱ ᱜᱮᱭᱟ ᱥᱮ ᱜᱚᱝᱠᱮ ᱤᱫᱤ ᱠᱚ ᱤᱥᱤᱱᱟᱜ ᱾
ᱦᱳᱭ ᱦᱳᱭ ᱦᱳᱭ ᱦᱳᱭ ᱚᱱᱟ ᱦᱚᱸ ᱜᱟᱱᱚᱜ ᱠᱟᱱ ᱜᱮᱭᱟ ᱜᱚᱝᱠᱮ ᱾
ᱟᱹᱞᱤᱧ ᱫᱚ ᱦᱟᱸᱜ ᱚᱝᱠᱟ ᱜᱮ ᱢᱟᱱᱮ, ᱪᱟᱞᱟᱣ ᱪᱟᱞᱟᱣ ᱛᱮᱦᱚᱸ ᱦᱟᱸᱜ ᱞᱤᱧ ᱧᱩᱭ ᱜᱮᱭᱟ ᱠᱟᱹᱴᱤᱡ ᱪᱟ ᱠᱚᱫᱚ ᱾ ᱦᱮᱞᱤᱠᱚᱯᱴᱟᱨ ᱪᱟᱞᱟᱣ ᱪᱟᱞᱟᱣ ᱛᱮ ᱦᱚᱸᱜᱚᱝᱠᱮ᱾
ᱮᱠᱫᱚᱢ ᱮᱠᱫᱚᱢ ᱜᱚᱝᱠᱮ, ᱟᱨ ᱜᱚᱝᱠᱮ ᱟᱨ ᱢᱤᱫᱴᱮᱱ ᱠᱟᱛᱷᱟ ᱠᱩᱠᱞᱤ ᱨᱮᱱᱟᱜ ᱛᱟᱦᱮᱸ ᱠᱟᱱ ᱛᱟᱹᱞᱤᱧᱟ ᱱᱚᱜ-ᱚᱭ ᱡᱮ ᱦᱮᱞᱤᱠᱮᱯᱴᱟᱨ ᱢᱮᱱᱟᱜ ᱛᱟᱵᱮᱱᱟ ᱯᱩᱱᱤᱭᱟ ᱢᱚᱬᱮ ᱜᱚᱴᱮᱱ ᱦᱳᱭ ᱥᱮ- ᱟᱫᱚᱞᱤᱧ ᱞᱟᱹᱭᱮᱜ-ᱟ ᱦᱮᱞᱤᱠᱮᱯᱴᱟᱨ ᱡᱟᱦᱟᱸ ᱚᱱᱮ ᱞᱟᱭᱤᱴ ᱡᱩᱞᱩᱜ ᱫᱚ
ᱦᱮᱸ ᱦᱮᱸ᱾
ᱚᱱᱮ ᱪᱮᱫ ᱞᱟᱹᱜᱤᱫ ᱡᱩᱞᱩᱜ-ᱟ ᱜᱚᱝᱠᱮ? ᱚᱱᱟ ᱞᱟᱭᱤᱴ ᱢᱟ ᱚᱠᱟ ᱴᱷᱮᱱ ᱦᱚᱸ ᱪᱮᱫ ᱛᱮᱦᱚᱸ ᱵᱟᱝ ᱧᱮᱞᱚᱜ-ᱟ ᱜᱚᱝᱠᱮ ᱥᱩᱫᱩ ᱯᱤᱲᱤᱡ ᱯᱤᱲᱤᱡ ᱡᱩᱞᱩᱜ-ᱟ, ᱪᱮᱫ ᱠᱷᱟᱹᱛᱤᱨ ᱡᱩᱞᱩᱜ-ᱟ?
ᱚᱱᱟ ᱫᱚ ᱦᱩᱭᱩᱜ ᱠᱟᱱᱟ ᱡᱟᱦᱟᱸ ᱫᱚ ᱦᱚᱜ-ᱚᱭ ᱟᱹᱞᱤᱧ ᱦᱟᱸᱜ ᱞᱤᱧ ᱩᱰᱟᱹᱜ ᱠᱟᱱᱟ ᱥᱮ ᱪᱮᱛᱟᱱ ᱥᱮ
ᱦᱳᱭ ᱦᱳᱭ᱾
ᱧᱩᱛ ᱧᱤᱫᱟᱹ ᱦᱟᱸᱜ ᱡᱚᱠᱷᱚᱱ ᱵᱮᱱ ᱡᱟᱹᱯᱤᱫ ᱠᱷᱚᱱᱟᱜ ᱵᱮᱱ ᱮᱵᱷᱮᱱ ᱜᱚᱫᱚᱜ-ᱟ ᱵᱱᱱ ᱥᱮ
ᱦᱳᱭ ᱦᱳᱭ᱾
ᱡᱩᱫᱤ ᱦᱟᱸᱜ ᱞᱤᱧ ᱩᱰᱟᱹᱜ-ᱟ ᱥᱮᱨᱢᱟ ᱪᱮᱛᱟᱱ ᱨᱮ ᱟᱹᱞᱤᱧ ᱫᱚ ᱦᱮᱞᱤᱠᱟᱯᱴᱟᱨ ᱛᱮ᱾
ᱦᱳᱭ ᱦᱳᱭ᱾
ᱟᱫᱚ ᱚᱱᱟ ᱚᱠᱛᱚ ᱨᱮᱫᱚ ᱟᱵᱮᱱ ᱦᱟᱸᱜ ᱪᱤᱠᱟᱹ ᱛᱮᱵᱮᱱ ᱵᱩᱡᱟ ᱡᱮ, ᱱᱚᱣᱟ ᱦᱮᱞᱤ ᱠᱚᱯᱴᱟᱨ ᱫᱚ ᱩᱲᱟᱹᱜ ᱠᱟᱱᱟ? ᱟᱫᱚ ᱚᱱᱟ ᱞᱟᱭᱤᱴ ᱡᱩᱫᱤ ᱫᱤᱯᱤᱠ ᱫᱤᱯᱤᱠᱚᱜ-ᱟ ᱛᱟᱦᱟᱞᱮ ᱠᱷᱟᱱ ᱫᱚ ᱚᱱᱟ ᱫᱚ ᱞᱟᱭᱤᱴ ᱧᱮᱞ ᱛᱮᱜᱮ ᱦᱟᱸᱜ ᱵᱤᱱ ᱵᱩᱡᱟ ᱡᱮ ᱱᱤᱛᱚᱜ ᱫᱚ ᱦᱮᱞᱤᱠᱟᱯ ᱴᱟᱨ ᱫᱚ ᱩᱰᱟᱹᱜ ᱠᱟᱱᱟ᱾ ᱛᱟᱦᱟᱞᱮ ᱠᱷᱟᱱ ᱜᱮ ᱱᱚᱜ-ᱚᱱᱟ ᱠᱷᱟᱹᱛᱤᱨ ᱜᱮ ᱦᱟᱸᱜ ᱚᱱᱟ ᱫᱚᱦᱚᱸ ᱦᱩᱭ ᱠᱟᱱᱟ ᱟᱨ ᱪᱮᱫ ᱦᱩᱸ᱾
ᱟᱪᱪᱷᱟ ᱟᱪᱪᱷᱟ ᱟᱨ ᱜᱚᱝᱠᱮ ᱞᱟᱹᱭᱮᱜ ᱟᱹᱞᱤᱧ ᱦᱮᱞᱤᱠᱟᱯᱴᱟᱨ ᱫᱚ ᱢᱟᱱᱮ ᱡᱟᱦᱟᱸ ᱦᱚᱨᱚᱱ ᱡᱟᱦᱟᱸ ᱵᱚᱱ ᱮᱢᱱᱤ ᱨᱟᱥᱛᱟ ᱠᱚᱨᱮ ᱡᱟᱦᱟᱸ ᱢᱚᱴᱚᱨ ᱥᱟᱭᱠᱮᱞ ᱥᱮ ᱜᱟᱹᱰᱤ ᱵᱚᱱ ᱪᱟᱞᱟᱣ ᱦᱚᱨᱚᱱ ᱵᱚᱱ ᱢᱟᱨᱟᱣᱟ, ᱚᱱᱟ ᱨᱮᱫᱚ ᱜᱚᱝᱠᱮ ᱦᱚᱨᱚᱱ ᱱᱟᱵᱚᱱ ᱥᱮ ᱵᱟᱝ?
ᱵᱟᱝ ᱜᱚᱝᱠᱮ ᱟᱫᱚ ᱚᱱᱟ ᱨᱮ ᱫᱚ ᱢᱮᱱᱟᱜ ᱟᱠᱟᱜ ᱜᱚᱝᱠᱮ ᱦᱚᱨᱚᱱ ᱦᱚᱸ ᱪᱮᱫᱟᱜ ᱵᱟᱝ ᱛᱟᱦᱮᱸᱱᱟ᱾ ᱢᱟᱱᱮ, ᱚᱱᱟ ᱫᱚ ᱮᱭ ᱠᱟᱨᱚᱱ ᱛᱮᱵᱚᱱ ᱦᱚᱨᱚᱝᱟ ᱦᱚᱨᱚᱱᱟ᱾ ᱩᱱᱠᱩ ᱜᱚᱝᱠᱮ ᱡᱟᱦᱟᱸ ᱡᱟᱦᱟᱸᱭ ᱥᱮᱨᱢᱟ ᱨᱮ ᱱᱟᱦᱟᱸᱜ ᱡᱟᱦᱟᱸᱭ ᱠᱚ ᱢᱮᱱᱟᱜ ᱟᱠᱟᱫ ᱠᱚᱣᱟ ᱤᱭᱟᱹ ᱠᱚ ᱪᱮᱬᱮ ᱠᱚ ᱦᱟᱸᱜ ᱠᱚ ᱩᱰᱟᱹᱜᱼᱟ ᱡᱟᱦᱟᱸᱭ ᱟᱹᱰᱤ ᱪᱮᱛᱟᱱ ᱠᱚ ᱨᱟᱠᱟᱵ ᱜᱚᱫᱚᱜ ᱜᱮᱭᱟ ᱜᱚᱝᱠᱮ ᱢᱟᱡᱷᱮ ᱢᱚᱫᱽᱫᱷᱮ ᱫᱚ ᱦᱮᱸ
ᱦᱳᱭ ᱦᱳᱭ ᱦᱳᱭ
ᱛᱚᱵᱮ ᱱᱩᱠᱩ ᱠᱚᱠᱚ ᱛᱟᱹᱠᱤᱡ ᱞᱮᱱᱠᱷᱟᱱ ᱫᱚ ᱦᱟᱸᱜ ᱡᱤᱣᱤ ᱠᱚᱫᱚ ᱱᱟᱥᱟᱜ ᱛᱟᱠᱚᱣᱟ ᱥᱮ, ᱛᱚᱵᱮ ᱩᱱᱠᱩ ᱢᱟᱱᱮ ᱦᱟᱸᱜ, ᱤᱭᱟᱹ ᱠᱚᱨᱛᱮ ᱜᱮᱞᱫᱚ ᱢᱟᱱᱮ ᱠᱟᱹᱴᱤᱡ ᱦᱟᱸᱜ ᱯᱚᱼᱯᱚᱝ ᱠᱚ ᱠᱷᱟᱱ ᱫᱚ ᱦᱟᱸᱜ ᱠᱷᱚᱱ ᱠᱚ ᱩᱰᱟᱹᱣ ᱠᱟᱛᱮ ᱠᱚ, ᱥᱟᱦᱟ ᱜᱚᱫᱚᱼᱟ
ᱦᱳᱭ ᱦᱳᱭ
ᱦᱮᱸ ᱦᱮᱸ ᱚᱱᱟ ᱦᱚᱸ ᱠᱷᱟᱹᱛᱤᱨ ᱜᱮ,
ᱟᱪᱪᱷᱟ ᱛᱟᱦᱚᱞᱮ ᱜᱚᱝᱠᱮ ᱢᱟᱱᱮ ᱦᱮᱞᱤᱠᱯᱴᱟᱨ ᱦᱚᱸ ᱦᱚᱨᱚᱱ ᱫᱚ ᱢᱮᱱᱟᱜ ᱜᱮᱭᱟ ᱜᱚᱝᱠᱮ ᱦᱮᱸ ᱵᱟᱝ? ᱮᱫᱚᱢ ᱮᱫᱚᱢ ᱟᱹᱰᱤ ᱱᱟᱯᱟᱭ ᱟᱰᱤ ᱱᱟᱯᱟᱭ,
ᱟᱨ ᱜᱚᱝᱠᱮ ᱵᱮᱱ ᱞᱟᱹᱭᱫᱟ ᱴᱩᱱᱟ ᱦᱟᱹᱠᱩ ᱛᱤᱱᱟᱹᱜ ᱜᱟᱱ ᱟᱵᱮᱱ ᱫᱚ ᱞᱟᱹᱠᱛᱤ ᱭᱟᱵᱮᱱ ᱠᱟᱱᱟ?
ᱟᱹᱞᱤᱧ ᱜᱚᱢᱠᱮ ᱢᱚᱴᱟᱢᱩᱴᱤ ᱢᱟᱱᱮ ᱟᱹᱞᱤᱧ ᱫᱚ ᱪᱮᱫ ᱞᱮᱠᱟᱞᱤᱧ ᱞᱟᱹᱭᱟᱵᱤᱱᱟ ᱛᱤᱱᱟᱹᱜ ᱜᱟᱱ ᱦᱮᱞᱤᱠᱯᱴᱟᱨ ᱢᱮᱱᱟᱜ ᱛᱟᱵᱮᱱᱟ ᱡᱚᱛᱚ ᱜᱮ ᱤᱫᱤ ᱵᱮᱱᱟ ᱛᱤᱱᱟᱹᱜ ᱠᱚ ᱥᱚᱦᱚᱜᱼᱟ ᱜᱚᱝᱠᱮ ᱩᱱᱟᱹᱜ ᱜᱮ ᱟᱹᱜᱩ ᱠᱚᱵᱮᱱ,
ᱟᱪᱪᱷᱟ ᱛᱟᱦᱚᱞᱮ ᱠᱷᱟᱱ ᱫᱚ ᱴᱷᱤᱠᱟᱹᱱ ᱜᱮᱭᱟ ᱟᱵᱮᱱ ᱟᱹᱞᱤᱧ, ᱴᱷᱮᱱ ᱦᱟᱸ ᱟᱵᱮᱱ ᱥᱟᱶ ᱦᱟᱜ ᱞᱤᱧ ᱡᱳᱜᱟᱡᱳᱜᱼᱟ ᱦᱟᱸᱜ ᱦᱮᱸᱥᱮ, ᱵᱮᱥᱤ ᱫᱚᱦᱟᱸᱜ ᱵᱟᱝ ᱞᱤᱧ ᱦᱟᱛᱟᱣᱟ ᱛᱚᱵᱮ ᱳᱭ ᱪᱟᱞᱟᱣ ᱦᱤᱡᱩᱜ ᱡᱟᱦᱟ ᱠᱷᱚᱨᱚᱪᱚᱜ ᱜᱮᱭᱟ, ᱯᱟᱸᱪ ᱠᱷᱚᱱ ᱫᱚᱥ ᱠᱟᱨᱳᱲ ᱜᱟᱱ ᱦᱟᱸᱜ ᱦᱮᱸ ᱥᱮ ᱜᱚᱝᱠᱮ,
ᱟᱪᱪᱷᱟ ᱟᱪᱷᱟ ᱦᱮᱸ ᱦᱮᱸ ᱜᱚᱝᱠᱮ ᱮᱠᱫᱚᱢ ᱮᱠᱫᱚᱢ,
ᱦᱮᱸ ᱚᱱᱟ ᱫᱚ ᱦᱟᱜ ᱠᱷᱟᱱ ᱟᱵᱮᱱ ᱜᱮ ᱞᱟᱜᱟᱣᱵᱮᱱᱟ,
ᱦᱳᱭ ᱦᱳᱭ ᱢᱟᱱᱮ ᱫᱚᱥ ᱠᱟᱨᱳᱲ ᱦᱮᱸ ᱵᱟᱝ
ᱦᱮᱸ ᱦᱮᱸ
ᱟᱨ ᱜᱚᱝᱠᱮ ᱟᱨ ᱟᱨ ᱵᱟᱨ ᱠᱟᱨᱚᱲ ᱞᱤᱧ ᱮᱢ ᱡᱩᱴᱤᱡ ᱟᱵᱮᱱᱟ ᱦᱳᱭᱥᱮ ᱨᱟᱹᱥᱠᱟᱹ ᱡᱟᱞᱟ ᱮᱠᱫᱚᱢ ᱢᱟᱱᱮ ᱟᱹᱰᱤ ᱟᱹᱰᱤ ᱢᱟᱱᱮ ᱮᱠᱫᱚᱢ ᱟᱞᱚᱵᱮᱱ ᱜᱚᱡ ᱮᱠᱫᱚᱢ ᱟᱞᱚᱵᱮᱱ ᱜᱚᱡ ᱦᱚᱪᱚ ᱠᱚᱛᱟᱞᱤᱧᱟ ᱴᱩᱱᱟ ᱦᱟᱹᱠᱩ ᱠᱚ ᱦᱳᱭᱥᱮ ᱫᱚᱢᱮ ᱠᱚ ᱫᱟᱢᱟᱱᱟ ᱥᱮ ᱥᱮ ᱴᱩᱱᱟᱹ ᱦᱟᱠᱩ ᱫᱚ ᱜᱚᱝᱠᱮ,
ᱦᱮᱸ ᱦᱮᱸ ᱟᱫᱚ ᱜᱚᱝᱠᱮ ᱡᱟᱦᱟᱸ ᱵᱮᱱ ᱞᱟᱹᱭᱮᱫ, ᱦᱮᱥᱮ ᱟᱹᱞᱤᱧ ᱫᱚ ᱦᱟᱸᱜ ᱟᱵ ᱴᱷᱮᱱ ᱫᱚ ᱠᱟᱹᱴᱤᱡ ᱫᱟᱢ ᱫᱚᱦᱟᱸᱜ ᱠᱟᱹᱴᱤᱡ ᱠᱚᱢ ᱧᱚᱜ ᱜᱮᱞᱤᱧ ᱞᱟᱹᱭ ᱫᱟ ᱮᱴᱟᱜ ᱦᱚᱲ ᱴᱷᱮᱱ ᱠᱷᱟᱱ ᱫᱚ ᱦᱟᱸᱜ ᱟᱹᱞᱤᱧ ᱫᱚ ᱦᱟᱸᱜ ᱵᱟᱝᱞᱤᱧ ᱞᱟᱹᱭ ᱠᱮᱫ ᱨᱮᱦᱚᱸ ᱟᱠᱚ ᱜᱮ ᱦᱟᱸᱜ ᱢᱟᱱᱮ ᱵᱟᱨᱜᱮᱞ ᱠᱟᱨᱳᱲ ᱜᱟᱱ ᱫᱚ ᱦᱟᱸᱜ ᱠᱚ ᱮᱢᱟᱞᱤᱧ ᱠᱮᱜᱮᱭᱟ,
ᱟᱪᱪᱷᱟ ᱟᱪᱷᱟ ᱟᱪᱪᱷᱟ
ᱟᱫᱚ ᱞᱤᱧ ᱞᱟᱹᱭ ᱫᱟ ᱟᱵᱚ ᱥᱟᱱᱛᱟᱲ ᱥᱟᱱᱛᱟᱲ ᱛᱚ ᱛᱟᱦᱚᱞᱮ ᱠᱷᱟᱱ ᱫᱚ ᱜᱮᱞᱵᱟᱨ ᱠᱟᱨᱚᱨ ᱛᱮᱜᱮ ᱡᱚᱠᱷᱚᱱ ᱵᱮᱱ ᱞᱟᱹᱭᱫᱟ ᱛᱚᱵᱮ ᱤᱱᱟᱹᱜ ᱛᱮᱜᱮ ᱦᱟᱜ ᱞᱤᱧ ᱤᱫᱤ ᱠᱟᱛᱟ ᱵᱮᱱᱟ ᱟᱨ ᱪᱮᱫ, ᱦᱮᱸ ᱦᱮᱸ ᱟᱨ ᱜᱚᱝᱠᱮ ᱴᱩᱱᱟ ᱦᱟᱹᱠᱩ ᱢᱟ ᱟᱵᱚ ᱫᱤᱥᱚᱢ ᱫᱚ ᱚᱠᱟᱮ ᱞᱮᱠᱟ ᱦᱟᱸᱜ ᱢᱮᱱᱠᱷᱟᱱ ᱚᱱᱟ ᱫᱤᱥᱚᱢ ᱨᱮᱢᱟ ᱟᱨ ᱫᱚᱢᱮ ᱜᱮᱠᱚ ᱜᱚᱱᱚᱝᱫᱚ ᱟᱵᱚ ᱫᱤᱥᱚᱢ ᱠᱷᱚᱱᱟᱜ ᱦᱚᱸ ᱚᱱᱟ ᱫᱤᱥᱚᱢ ᱨᱮᱢᱟ ᱜᱚᱝᱠᱮ ᱠᱟ ᱦᱟᱱᱟ ᱵᱷᱩᱨᱤ ᱦᱤᱥᱟᱹᱵ ᱛᱮᱠᱚ ᱟᱠᱷᱨᱤᱧ ᱠᱚᱫᱚ,
ᱦᱳᱭ ᱦᱳᱭ ᱜᱚᱝᱠᱮ ᱟᱫᱚ ᱟᱹᱞᱤᱧ ᱦᱚᱸ ᱱᱚᱰᱮ ᱠᱟᱹᱴᱤᱡ ᱵᱮᱵᱽᱥᱟ ᱞᱤᱧ ᱪᱟᱹᱞᱩᱭ ᱞᱟᱹᱜᱤᱫ ᱜᱚᱝᱠᱮ ᱦᱳᱭ ᱥᱮ ᱚᱱᱟ ᱱᱚᱛᱮ ᱜᱚᱝᱠᱮ ᱟᱨ ᱱᱚᱛᱮ ᱨᱮᱦᱚᱸ ᱛᱷᱩᱛᱢᱟ. ᱦᱟᱠᱩ ᱵᱟᱠᱚ ᱧᱮᱞ ᱟᱠᱟᱫ ᱠᱚᱣᱟ ᱢᱮᱱᱮᱫᱟ ᱠᱚ ᱡᱚᱢ ᱞᱮᱠᱚ ᱠᱟᱱ ᱫᱚᱢᱮ ᱥᱤᱵᱤᱞ ᱜᱚᱝᱠᱮ, ᱠᱮ ᱱᱚᱛᱮ ᱫᱚ ᱟᱹᱞᱤᱧ ᱦᱚ ᱱᱚᱛᱮ ᱦᱚᱸ ᱵᱷᱚᱨᱤ ᱢᱟᱱᱮ ᱯᱳᱭᱞᱳ ᱫᱚ ᱮ, ᱱᱚᱝᱠᱟ ᱴᱟᱠᱟ ᱦᱤᱥᱟᱹᱵ ᱛᱮᱜᱮᱞᱤᱧ ᱳᱡᱳᱱ ᱠᱮᱡᱤ ᱦᱤᱥᱟᱹᱵ ᱛᱮᱜᱮᱞᱤᱧ ᱟᱠᱷᱨᱤᱧ ᱠᱚᱣᱟ,
ᱟᱪᱪᱷᱟ ᱟᱪᱪᱷᱟ
ᱟᱨ ᱠᱟᱹᱴᱤᱡ ᱢᱟᱨᱮ ᱵᱟᱲᱟ ᱞᱮᱱᱠᱷᱟᱱ ᱡᱚᱠᱷᱚᱱ ᱦᱚᱲ ᱰᱷᱮᱨ ᱧᱚᱜ ᱠᱚ ᱡᱚᱢᱟ ᱛᱚᱠᱷᱚᱱ ᱫᱚ ᱦᱟᱸᱜ, ᱵᱷᱩᱨᱤ ᱦᱤᱥᱟᱹᱵᱽ ᱛᱮᱜᱮᱞᱤᱧ ᱟᱹᱠᱷᱨᱤᱧ ᱠᱚᱣᱟ ᱟᱞᱤᱧ ᱦᱚᱸ᱾
ᱦᱮᱸ ᱟᱫᱚ ᱴᱩᱱᱟ ᱦᱟᱹᱠᱩ ᱫᱚ ᱜᱚᱢᱠᱮ ᱟᱹᱰᱤ ᱮᱴᱟᱜ ᱜᱮᱠᱚ ᱥᱤᱵᱤᱞ ᱫᱚ, ᱟᱹᱰᱤ ᱱᱟᱯᱟᱭ ᱜᱮ᱾
ᱦᱳᱭ ᱦᱳᱭ, ᱟᱫᱚ ᱜᱚᱢᱠᱮ ᱯᱟᱪᱮᱜ ᱟᱹᱵᱤᱱ ᱦᱚᱸᱵᱤᱱ ᱡᱚᱢ ᱵᱟᱲᱟ ᱠᱟᱜ ᱴᱩᱱᱟ ᱦᱟᱹᱠᱩ ᱫᱚ?
ᱦᱮᱸ ᱜᱚᱢᱠᱮ ᱡᱚᱢ ᱫᱚᱞᱤᱧ ᱡᱚᱢᱼᱟᱠᱟᱜ ᱠᱚᱜᱮᱭᱟ ᱵᱟᱝ ᱫᱚ ᱵᱟᱝ ᱦᱮᱸ᱾ ᱱᱚᱜᱼᱚᱭ ᱢᱤᱫ ᱫᱷᱟᱣ ᱤᱭᱟᱹ ᱦᱟᱸᱜ ᱪᱟᱞᱟᱣ ᱦᱩᱭ ᱞᱮᱱᱟ ᱜᱚᱢᱠᱮ ᱦᱮᱸᱥᱮ ᱱᱚᱜᱼᱚᱭ ᱦᱟᱸᱜ, ᱞᱚᱱᱰᱚᱱ ᱟᱨ ᱪᱮᱫ?
ᱦᱳᱭᱼᱦᱳᱭ᱾
ᱦᱩᱸ᱾ ᱟᱹᱞᱤᱧ ᱫᱚ ᱦᱮᱞᱤᱠᱮᱯᱴᱟᱨ ᱛᱮᱜᱮ ᱛᱚ ᱦᱟᱸᱜ, ᱞᱤᱧ ᱪᱟᱞᱟᱜᱼᱟ ᱟᱫᱚ ᱞᱚᱱᱰᱚᱱ ᱨᱮ ᱛᱟᱦᱮᱸ ᱠᱟᱛᱮᱜ ᱦᱟᱸᱜ ᱢᱤᱫ ᱫᱤᱱ ᱫᱚ ᱚᱱᱮ ᱪᱟ ᱧᱩ ᱦᱟᱸᱜ ᱞᱤᱧ ᱪᱟᱞᱟᱣ ᱠᱟᱱᱟ ᱦᱮᱞᱤᱠᱮᱯᱴᱟᱨ ᱛᱮ, ᱦᱮᱸᱥᱮ ᱚᱱᱮ ᱫᱚᱠᱟᱱ ᱟᱨ ᱪᱮᱫ? ᱟᱫᱚ ᱚᱸᱰᱮ ᱜᱮ ᱦᱟᱸᱜ ᱞᱤᱧ ᱧᱮᱞᱮᱜ ᱠᱚᱣᱟ ᱴᱩᱱᱟ ᱦᱟᱹᱠᱩ ᱫᱚᱠᱚ ᱟᱹᱜᱩ ᱠᱟᱜ ᱠᱚᱣᱟ᱾
ᱦᱳᱭ ᱦᱳᱭ᱾
ᱟᱫᱚ ᱛᱚᱵᱮ ᱚᱸᱰᱮ ᱫᱚ ᱦᱟᱸᱜ ᱞᱟᱹᱭ ᱫᱟᱹᱞᱤᱧ ᱛᱤᱱᱟᱹᱜ‌ ᱟᱛᱮ ᱠᱤᱞᱳ? ᱟᱫᱚ ᱠᱚ ᱞᱮᱭᱼᱫᱟ ᱱᱚᱛᱮ ᱠᱤᱞᱳ ᱫᱚ ᱵᱟᱝ ᱱᱚᱛᱮ ᱫᱚ ᱵᱷᱩᱨ ᱥᱤᱥ ᱪᱟ ᱦᱮᱸ, ᱛᱟᱦᱚᱞᱮ ᱠᱷᱟᱱᱞᱤᱧ ᱞᱮ ᱡᱟᱦᱟᱸ ᱛᱤᱱᱟᱹᱜ ᱜᱮ ᱟᱞᱤᱧ ᱫᱚ ᱩᱱᱟᱹᱜ ᱚᱞᱚᱜ ᱯᱟᱲᱟᱜ ᱵᱟᱹᱞᱤᱧ ᱵᱟᱰᱟᱭᱟ, ᱟᱞᱤᱧ ᱫᱚ ᱢᱩᱠᱠᱷᱚᱼᱥᱩᱠᱠᱷᱚ ᱢᱟᱱᱩᱥ ᱟᱨ ᱯᱚᱭᱥᱟ ᱯᱟᱛᱤ ᱫᱚ ᱠᱟᱡᱮ ᱛᱟᱞᱤᱧ᱾ ᱞᱟᱹᱭ ᱫᱟᱞᱤᱧ ᱫᱮᱱ ᱢᱚᱬᱮ ᱠᱤᱞᱳ ᱜᱟᱱ ᱦᱟᱸᱜ ᱞᱤᱧ ᱤᱫᱤ ᱠᱚᱣᱟ᱾
ᱦᱳᱭ᱾
ᱦᱩᱸ᱾ ᱟᱫᱚ ᱟᱹᱜᱩ ᱦᱩᱭᱱᱟ, ᱟᱨ ᱟᱹᱜᱩ ᱠᱟᱛᱮᱫ ᱡᱚᱢ ᱵᱟᱲᱟ ᱦᱩᱭᱱᱟ ᱟᱹᱰᱤ ᱪᱮᱨᱦᱟ ᱠᱚ ᱥᱤᱵᱤᱞ ᱠᱟᱱᱟ᱾ ᱢᱮᱱᱠᱷᱟᱱ ᱜᱚᱢᱠᱮ ᱴᱩᱱᱟᱹ ᱦᱟᱹᱠᱩ ᱡᱟᱦᱟᱸ ᱞᱤᱧ ᱡᱚᱢ ᱠᱮᱫ ᱠᱚᱣᱟ ᱥᱮ
ᱦᱳᱭ᱾
ᱚᱱᱟ ᱫᱚ ᱦᱩᱭᱩᱜ ᱠᱟᱱᱟ ᱴᱮᱱ ᱢᱟᱱᱮ, ᱤᱥᱤᱱ ᱠᱚᱦᱚᱸ ᱵᱟᱰᱟᱭ ᱞᱟᱹᱠᱛᱤᱜ ᱠᱟᱱᱟ ᱦᱮᱸᱼᱥᱮ᱾
ᱦᱳᱭ ᱦᱩᱸ᱾
ᱦᱩᱸ ᱡᱟᱦᱟᱸ ᱞᱮᱠᱟᱱ ᱦᱚᱲ ᱫᱚ ᱦᱟᱸᱜ ᱠᱷᱟᱱ ᱤᱥᱤᱱ ᱠᱟᱛᱮ ᱫᱚ ᱵᱟᱠᱚ ᱥᱤᱵᱤᱞ ᱦᱚᱪᱚ ᱫᱟᱲᱮᱭᱟᱠᱚᱣᱟ᱾
ᱦᱳᱭ ᱦᱳᱭ, ᱟᱫᱚ ᱩᱱᱠᱩ ᱫᱚ ᱜᱚᱢᱠᱮ ᱟᱹᱞᱤᱧ ᱛᱤᱱᱟᱹᱜ ᱡᱚᱛᱚᱴᱟᱞᱤᱧ ᱵᱟᱰᱟᱭᱟ
ᱦᱮᱸ᱾
ᱢᱟᱱᱮ ᱩᱱᱠᱩ ᱫᱚ ᱢᱟᱱᱮ ᱥᱚᱱᱟ ᱨᱮᱱᱟᱜ ᱢᱟᱱᱮ ᱪᱮᱞᱟᱝ ᱨᱮᱠᱚ, ᱢᱟᱱᱮ ᱩᱛᱩ ᱠᱚᱣᱟ᱾
ᱦᱳᱭ ᱜᱚᱢᱠᱮ ᱦᱳᱭ ᱦᱳᱭ ᱦᱳᱭ, ᱴᱷᱤᱠ ᱜᱮᱵᱮᱱ ᱟᱸᱡᱚᱢ ᱟᱠᱟᱜᱼᱟ ᱦᱩᱸ᱾
ᱚᱸᱰᱮᱠᱷᱟᱱ ᱚᱸᱰᱮᱠᱷᱟᱱ ᱫᱚᱢᱮ ᱠᱚ ᱥᱤᱵᱤᱞᱚᱜᱼᱟ,
ᱦᱮᱸ ᱦᱮᱸ ᱟᱨ ᱡᱟᱦᱟᱸ ᱚᱱᱮ ᱠᱷᱩᱱᱛᱤ ᱵᱟᱝ ᱛᱟᱦᱮᱱᱟ ᱜᱚᱢᱠᱮ ᱚᱱᱟ ᱜᱷᱟᱱᱴᱟ ᱞᱟᱹᱜᱤᱛ?
ᱦᱮᱸ,
ᱚᱱᱟ ᱦᱚᱸ ᱜᱚᱢᱠᱮ ᱚᱱᱟ ᱦᱚᱸ ᱥᱚᱱᱟ ᱨᱮᱱᱟᱜ ᱜᱮ ᱞᱟᱜᱟᱜᱼᱟ, ᱢᱮᱱᱠᱷᱟᱱ ᱥᱩᱫᱷᱩ ᱥᱚᱱᱟ ᱨᱮᱱᱟᱜ ᱫᱚ ᱵᱟᱝ ᱦᱩᱭᱩᱜᱼᱟ, ᱚᱱᱟ ᱢᱩᱪᱟᱹᱫ ᱨᱮ ᱵᱟᱨᱮᱭᱟ ᱚᱱᱮ ᱜᱤᱨᱟᱹ ᱫᱚ ᱢᱟᱱᱮ ᱦᱤᱨᱟᱹ ᱡᱟᱦᱟᱸ ᱫᱚ ᱟᱵᱚ ᱫᱚᱵᱚᱱ ᱢᱮᱛᱟᱜ ᱠᱟᱱᱟ ᱢᱩᱠᱛᱟᱹ᱾
ᱦᱮᱸ ᱦᱮᱸ᱾
ᱚᱱᱟ ᱢᱩᱠᱛᱟᱹ ᱦᱟᱸᱜ ᱞᱟᱜᱟᱜ ᱠᱟᱱᱟ ᱚᱸᱰᱮ ᱫᱚ ᱠᱟᱹᱴᱤᱡ ᱰᱚᱜᱽ ᱨᱮ, ᱰᱚᱜᱽ ᱨᱮ ᱵᱟᱝ ᱛᱟᱦᱮᱱ ᱠᱷᱟᱱ ᱫᱚ ᱚᱱᱟ ᱥᱤᱵᱤᱞᱴᱟᱜ ᱦᱟᱸᱜ ᱵᱟᱝ ᱥᱚᱲᱚᱢᱚᱜᱼᱟ᱾
ᱦᱳᱭ ᱦᱳᱭ ᱦᱳᱭ ᱜᱚᱢ
ᱦᱳᱭ ᱦᱳᱭ ᱦᱳᱭ᱾ ᱟᱫᱚ ᱱᱤᱡᱮ ᱦᱟᱸᱜ ᱫᱚᱵᱮᱱ ᱵᱩᱡᱮᱜ ᱜᱮᱭᱟ ᱛᱚ, ᱟᱵᱚ ᱫᱚ ᱦᱟᱸᱜ ᱠᱤᱥᱟᱹᱲ ᱦᱚᱲ ᱛᱚ᱾
ᱦᱳᱭ ᱦᱳᱭ ᱦᱳᱭ ᱦᱳᱭ᱾
ᱟᱫᱚ ᱦᱟᱸ ᱚᱱᱠᱟ ᱫᱚ ᱵᱟᱝ ᱢᱚᱱᱮᱭᱟ ᱦᱩᱭᱩᱜ ᱜᱮᱭᱟ ᱦᱮᱸ᱾ ᱡᱮᱢᱚᱱ ᱚᱱᱟ ᱢᱟᱫᱷᱮᱨ ᱦᱤᱞᱳᱜ ᱜᱮ ᱦᱟᱸᱜ ᱧᱮᱞ ᱵᱮᱱ ᱟᱹᱞᱤᱧ ᱮᱸ ᱢᱚᱬᱮ ᱡᱚᱲᱟ ᱦᱟᱸᱜ, ᱥᱳᱱᱟ ᱨᱮᱱᱟᱜ ᱡᱩᱛᱟᱹ ᱦᱟᱸᱜ ᱞᱤᱧ ᱦᱟᱛᱟᱣ ᱠᱟᱜᱼᱟ᱾
ᱟᱪᱪᱷᱟ ᱟᱪᱪᱷᱟ᱾
ᱦᱩᱸᱼᱦᱩᱸ᱾
ᱟᱫᱚ ᱜᱚᱢᱠᱮ ᱵᱩᱴ ᱡᱩᱛᱟᱹ ᱥᱮ, ᱪᱚᱯᱯᱚᱞ ᱡᱩᱛᱟᱹ ᱵᱮᱱ ᱦᱟᱛᱟᱣ ᱠᱟᱜᱼᱟ?
ᱵᱟᱝ ᱜᱚᱢᱠᱮ ᱟᱫᱚ, ᱪᱚᱯᱯᱚᱞ ᱡᱩᱛᱟᱹ ᱢᱟ ᱮᱸ ᱦᱚᱯᱚᱱᱚᱜᱼᱟ ᱥᱮ ᱥᱚᱱᱟ ᱩᱱᱟᱹᱜ ᱵᱟᱝ ᱥᱟᱦᱚᱵᱚᱜᱼᱟ, ᱢᱮᱱ ᱛᱟᱦᱚᱞᱮ ᱠᱷᱟᱱ ᱫᱚ ᱟᱹᱞᱤᱧ ᱫᱚ ᱵᱩᱴ ᱡᱩᱛᱟᱹ ᱜᱮ ᱦᱟᱸᱜ ᱞᱤᱧ ᱦᱟᱛᱟᱣ ᱠᱟᱜᱼᱟ᱾
ᱦᱳᱭ, ᱦᱳᱭ, ᱦᱳᱭ
ᱦᱩᱸ ᱦᱩᱸ,
ᱢᱟᱱᱮ ᱟᱹᱞᱤᱧ ᱦᱚᱸ ᱜᱚᱝᱠᱮ ᱮᱸ ᱢᱟᱱᱮ ᱟᱞᱤᱧᱟᱜ ᱛᱚ ᱢᱟᱱᱮ ᱥᱚᱱᱟ ᱨᱮᱱᱟᱜ ᱡᱩᱛᱟᱹ ᱫᱚᱠᱷᱚᱱ ᱢᱮᱱᱟᱜᱠᱟᱜ ᱟ ᱦᱳᱭ ᱥᱮ,
ᱟᱪᱪᱷᱟ ᱟᱪᱪᱷᱟ,
ᱥᱳᱱᱟ ᱨᱮᱱᱟᱜ ᱡᱩ ᱫᱤᱱ ᱜᱮᱞᱤᱧ ᱦᱚᱨᱚᱜᱟ ᱟᱫ ᱚᱱᱟ ᱵᱷᱟ ᱛᱩᱨᱩᱢ ᱪᱟᱞᱟᱜ ᱞᱟᱹᱜᱤᱫ ᱢᱤᱫᱴᱟᱝ ᱦᱤᱨᱟᱹ ᱨᱮᱱᱟᱜ ᱡᱩᱛᱟᱹᱞᱤᱧ ᱦᱟᱛᱟᱣ ᱟᱹᱜᱩ ᱠᱮᱫᱟ ᱦᱚᱞᱟ᱾
ᱟᱪᱪᱷᱟ ᱟᱪᱪᱷᱟ, ᱵᱚ ᱛᱤᱱᱟᱹᱜ ᱜᱟᱱ ᱯᱟᱲᱟᱣᱱᱟ ᱜᱚᱱᱚᱝ?
ᱮᱢᱚᱱ ᱢᱟᱱᱮ ᱠᱚᱢ ᱫᱟᱢ, ᱢᱟᱱᱮ ᱦᱤᱨᱟᱹ ᱨᱮᱱᱟᱜ ᱢᱟ ᱡᱩᱛᱟᱹ᱾
ᱦᱩᱸ ᱦᱩᱸ,
ᱢᱚᱴᱟᱢᱩᱴᱤ ᱚᱱᱟ ᱤᱭᱟᱹ ᱛᱮᱨᱚ ᱠᱳᱴᱤᱴᱟᱠᱟ ᱜᱟᱱ ᱠᱚ ᱦᱟᱛᱟᱣ ᱠᱮᱫ ᱛᱟᱹᱞᱤᱧᱟ ᱛᱮᱨᱚ, ᱠᱟᱨᱩᱲ ᱟᱹᱞᱤᱧ ᱫᱚᱞᱤᱧ ᱢᱚᱱᱮ ᱞᱮᱜᱟ ᱢᱚᱴᱟᱢᱩᱴᱤ ᱡᱟᱹᱱᱤᱡ ᱢᱚᱴᱟ ᱢᱚᱴᱟᱢᱩᱴᱤ ᱢᱤᱫ ᱵᱤᱞᱤᱭᱚᱱ ᱜᱟᱱ ᱡᱟᱱᱤᱡ ᱜᱚᱢᱠᱮ ᱫᱟᱢ, ᱦᱳᱭᱥᱮ ᱛᱮᱨᱚ ᱠᱟᱹᱨᱩ ᱛᱮᱠᱚ ᱮᱢᱟᱜ ᱞᱤᱧᱟᱹ ᱢᱚᱱᱮ ᱦᱩᱭᱩᱜ ᱠᱟᱱᱟ ᱩᱱᱤ
ᱛᱚ ᱟᱹᱰᱤ ᱜᱮ ᱠᱚᱢ ᱫᱚ ᱜᱚᱝᱠᱮ,
ᱦᱳᱭ ᱚᱱᱟᱜᱮ, ᱢᱚᱴᱟᱢᱩᱴᱤ ᱵᱟᱝ ᱫᱟᱢᱚᱜᱼᱟ ᱜᱚᱝᱠᱮ ᱢᱤᱫ ᱵᱤᱞᱤᱭᱚᱱ ᱜᱟᱱ ᱫᱚ?
ᱦᱮᱸ ᱦᱮᱸ ᱦᱮᱸ, ᱛᱚᱵᱮ ᱠᱷᱟᱱ ᱛᱮᱨᱚ ᱠᱟᱨᱳᱲ ᱛᱮᱠᱷᱟᱱ ᱫᱚ ᱜᱚᱝᱠᱮ, ᱠᱮ ᱟᱹᱞᱤᱧ ᱦᱚᱸ ᱦᱟᱛᱟᱣ ᱫᱚᱦᱚ ᱟᱹᱞᱤᱧ ᱢᱮ ᱡᱟᱦᱟᱸ ᱛᱤᱥ ᱦᱟᱜ ᱞᱤᱧ ᱪᱟᱞᱟᱜᱼᱟ᱾ ᱩᱱ ᱦᱟᱜ ᱞᱤᱧ ᱟᱹᱜᱩ ᱛᱟᱨᱟᱭᱟ᱾
ᱮᱠᱫᱚᱢ ᱮᱠᱫᱚᱢ, ᱟᱨ ᱦᱚᱨᱚᱜ ᱠᱟᱛᱮ ᱮᱛᱚ ᱪᱮᱦᱨᱟ ᱢᱚᱡᱟ ᱵᱩᱡᱩᱜ ᱠᱟᱱᱟ ᱦᱮᱸ ᱥᱮ,
ᱦᱩᱸ ᱦᱩᱸ,
ᱢᱟᱱᱮ ᱮᱠᱫᱚᱢ ᱢᱟᱱᱮ ᱚᱱᱟ ᱠᱚ ᱦᱚᱨᱚᱜ ᱠᱟᱛᱮ ᱢᱟᱱᱮ, ᱫᱚᱢᱮ ᱮᱱᱮᱡ ᱥᱟᱱᱟ ᱠᱟᱱᱟ ᱜᱚᱝᱠᱮ᱾
ᱟᱪᱪᱷᱟ ᱟᱪᱪᱷᱟ, ᱟᱨ ᱟᱹᱞᱤᱧ ᱢᱟ ᱜᱚᱝᱠᱮ ᱦᱟᱸᱜ ᱵᱚᱭᱮᱥ ᱦᱚᱸᱞᱤᱧ ᱵᱚᱭᱮᱥ ᱟᱠᱟᱱᱟ, ᱛᱟᱦᱚᱞᱮ ᱠᱷᱟᱱ ᱰᱟᱴᱟ ᱫᱚ ᱦᱟᱸᱜ ᱢᱮᱫᱴᱮᱱ ᱦᱟᱸᱜ ᱧᱩᱨᱩ ᱠᱟᱱ ᱛᱟᱹᱞᱤᱧᱟ ᱦᱮᱸ ᱥᱮ,
ᱦᱳᱭ,
ᱛᱚᱵᱮ ᱚᱸᱰᱮ ᱫᱚ ᱢᱤᱫᱴᱮᱱ ᱦᱟᱜ, ᱦᱤᱨᱟᱹ ᱨᱮᱱᱟᱜ ᱰᱟᱴᱟ ᱞᱤᱧ ᱞᱟᱜᱟᱣ ᱦᱚᱪᱚ ᱠᱟᱜᱼᱟ᱾ ᱟᱫᱚ ᱜᱚᱝᱠᱮ ᱚᱱᱟ ᱦᱚᱲ ᱛᱟᱞᱟᱨᱮ ᱞᱟᱸᱫᱟ ᱵᱟᱲᱟ ᱥᱮ, ᱮᱠᱫᱚᱢ ᱟᱹᱰᱤ ᱡᱳᱨ ᱢᱟᱱᱮ ᱠᱤᱥᱟᱬ ᱜᱮ ᱦᱟᱸᱜ ᱞᱤᱧ ᱢᱚᱱᱮᱜᱼᱟ ᱟᱹᱞᱤᱧ ᱫᱚ᱾
ᱟᱪᱪᱷᱟ, ᱟᱪᱪᱷᱟ
ᱦᱮᱸ, ᱟᱫᱚ ᱡᱷᱟᱞᱠᱟᱣ ᱜᱚᱫᱚᱜ ᱟᱥᱮ ᱜᱚᱝᱠᱮ᱾
ᱮᱠᱫᱚᱢ ᱮᱠᱫᱚᱢ, ᱮᱠᱫᱚᱢ᱾
ᱦᱩᱸ ᱢᱟᱱᱮ, ᱟᱹᱰᱤ ᱪᱮᱦᱨᱟ ᱜᱮ ᱜᱟᱝᱠᱮ, ᱟᱹᱰᱤ ᱪᱮᱦᱨᱟ ᱜᱮ᱾
ᱛᱟᱦᱚᱞᱮ ᱜᱚᱝᱠᱮ ᱢᱟᱱᱮ, ᱢᱟᱱᱮ ᱟᱭᱢᱟ ᱟᱭᱢᱟ ᱨᱚᱠᱚᱢᱟᱜ ᱱᱟᱴᱟ ᱵᱤᱱ ᱞᱟᱜᱟᱣ ᱞᱟᱜᱟᱣᱟᱛᱚ ᱡᱮ, ᱟᱨᱚ ᱧᱩᱨᱩ ᱵᱟᱲᱟ ᱞᱮᱱ ᱠᱷᱟᱱ ᱰᱟᱴᱟ ᱠᱚ ᱦᱤᱨᱟᱹ ᱨᱮᱱᱟᱜ ᱨᱩᱯᱟᱹ ᱨᱮᱱᱟᱜ᱾
ᱦᱮᱸ ᱦᱮᱸ ᱜᱚᱝᱠᱮ ᱵᱟ, ᱨᱩᱯᱟᱹ ᱨᱮᱱᱟᱜ ᱫᱚ ᱵᱟ᱾